ᱡᱚᱦᱟᱨ ᱜᱚᱝᱠᱮ ᱟᱸᱡᱚᱢ ᱧᱟᱡᱚᱜ ᱠᱟᱱᱟ?
ᱜᱚᱝᱠᱮ ᱟᱢᱟᱜ ᱴᱟᱣᱟᱨ ᱮ ᱰᱤᱥᱴᱟᱵ ᱮᱫ ᱫᱚ,
ᱚᱻ ᱴᱟᱣᱟᱨ ᱰᱤᱥᱴᱟᱵ ᱨᱮᱦᱚᱸ ᱟᱸᱡᱚᱢᱚᱜ ᱠᱟᱱᱟ ᱥᱮ ᱵᱟᱝ?
ᱦᱳᱭ ᱜᱚᱢᱠᱮ ᱱᱤᱛᱚᱜ ᱫᱚ ᱟᱸᱡᱚᱢ ᱧᱟᱢᱚᱜ ᱠᱟᱱᱟ ᱾
ᱟᱪᱪᱷᱟ, ᱛᱟᱦᱚᱞᱮ ᱜᱚᱢᱠᱮ ᱪᱮᱫ ᱠᱚᱢ ᱪᱤᱠᱟᱹᱭ ᱮᱜ-ᱟ?
ᱵᱷᱟᱜᱮ ᱜᱮ ᱢᱮᱱᱟᱜ ᱟᱠᱟᱜ ᱢᱮᱭᱟ?
ᱦᱮᱸ ᱱᱤᱭᱟᱹ ᱜᱷᱟᱹᱲᱤᱡ ᱫᱚ ᱵᱮᱥ ᱵᱟᱲᱟ ᱜᱮ, ᱟᱫᱚ ᱟᱵᱤᱱ ᱜᱮ ᱪᱮᱫ ᱞᱮᱠᱟ?
ᱟᱹᱞᱤᱧ ᱦᱚᱸ ᱜᱚᱝᱠᱮ ᱵᱮᱥ ᱜᱮ ᱢᱮᱱᱟᱜ ᱟᱠᱟᱫ ᱞᱤᱧᱟ ᱵᱮᱥ ᱫᱚ ᱾ ᱛᱚᱵᱮ ᱜᱚᱝᱠᱮ ᱦᱚᱸᱜᱼᱚᱭ ᱟᱯᱮ ᱥᱮᱱᱟᱜ ᱦᱚᱭ ᱦᱤᱸᱥᱤᱫ ᱠᱚᱜᱮ ᱚᱠᱟ ᱞᱮᱠᱟ ᱫᱟᱜ ᱡᱟᱹᱲᱤ ᱠᱚ?
ᱦᱩᱸ ᱦᱚᱭ ᱦᱤᱹᱥᱤᱫ ᱫᱟᱜ ᱡᱟᱹᱲᱤ ᱫᱚ ᱱᱚᱭ-ᱚᱜ ᱱᱚᱝᱠᱟ ᱜᱚᱢᱠᱮ ᱡᱮ ᱫᱤᱱ ᱦᱤᱞᱳᱜ ᱜᱮ ᱫᱟᱜ ᱮᱫᱟ ᱟᱨᱠᱤ ᱟᱨ, ᱥᱟᱨᱟ ᱜᱷᱟᱹᱲᱤ ᱜᱮ ᱫᱟᱜ ᱫᱟᱭ ᱦᱳᱭᱥᱮ ᱟᱫᱚ ᱥᱟᱨᱟ ᱜᱷᱟᱹᱲᱤᱠ ᱮ ᱫᱟᱜ ᱫᱟᱭ ᱚᱱᱠᱟ ᱥᱚᱢᱚᱭ ᱠᱚ ᱵᱟᱞᱮ ᱧᱟᱢ ᱫᱟ ᱢᱟᱱᱮ ᱠᱷᱮᱛ ᱠᱚ ᱛᱚᱸᱵᱟᱜ ᱠᱟᱱᱟ ᱾
ᱟᱪᱪᱷᱟ ᱜᱚᱝᱠᱮ ᱟᱹᱰᱤ ᱱᱟᱯᱟᱭ ᱛᱚᱵᱮ ᱟᱯᱮ ᱥᱮᱫ ᱫᱚ, ᱡᱟᱹᱥᱛᱤ ᱜᱮ ᱫᱟᱜ ᱡᱟᱹᱲᱤ ᱟᱠᱟᱫᱟ ᱟᱞᱮᱥᱮᱫ ᱫᱚ ᱚᱱᱠᱟ ᱫᱚ ᱵᱟᱭ ᱫᱟᱜ ᱡᱟᱹᱲᱤᱭᱟ ᱠᱟᱫᱟ ᱪᱮᱫᱟᱜ ᱥᱮ, ᱟᱞᱮ ᱥᱮᱱᱟᱜ ᱮᱞᱟᱠᱟ ᱫᱚ ᱵᱩᱨᱩ ᱫᱤᱥᱚᱢ ᱮᱞᱟᱠᱟ ᱠᱟᱱᱟᱞᱮ, ᱮ ᱫᱷᱤᱨᱤ ᱫᱤᱥᱚᱢ ᱠᱟᱹᱴᱤᱡ ᱪᱮᱛᱟᱱ ᱧᱚᱜ ᱜᱮᱭᱟᱞᱮ ᱟᱞᱮ ᱫᱚ ᱟᱫᱚ ᱚᱱᱠᱟ ᱵᱷᱟᱵᱮ ᱛᱚ ᱩᱱᱟᱹᱜ ᱫᱚ ᱵᱟᱭ ᱫᱟᱜ ᱡᱟᱹᱲᱤ ᱟᱠᱟᱫᱟ ᱦᱚᱜ-ᱚᱭ ᱱᱤᱛᱚᱜ ᱵᱟᱹᱭᱦᱟᱹᱲ ᱵᱟᱹᱭᱦᱟᱹᱲ ᱥᱮᱫ ᱜᱮ ᱫᱟᱜ ᱫᱚ ᱡᱟᱣᱨᱟ ᱟᱠᱟᱱᱟ ᱥᱮ ᱠᱷᱮᱛ ᱠᱚ ᱨᱮ, ᱫᱟᱜ ᱛᱤᱸᱜᱩ ᱟᱠᱟᱱᱟ ᱚᱱᱠᱟ ᱵᱟᱹᱫᱽ ᱠᱚᱨᱮ ᱫᱚ ᱟᱹᱣᱨᱤ ᱛᱤᱸᱜᱩᱱᱟ ᱟᱫᱚ ᱜᱚᱝᱠᱮ, ᱟᱯᱮ ᱥᱮᱫ ᱫᱚ ᱮᱛᱚᱦ ᱮᱛᱚᱦᱚᱵ ᱠᱟᱫᱟ ᱯᱮ ᱨᱚᱦᱚᱭ ᱠᱚ ᱫᱚ ᱥᱮ?
ᱦᱮᱸ ᱱᱚᱜ-ᱚᱜ ᱟᱞᱮ ᱫᱚ ᱵᱤᱨ ᱫᱤᱥᱚᱢ ᱦᱚᱲ ᱛᱚ ᱛᱟᱦᱞᱮ ᱟᱞᱮᱥᱮᱫ ᱫᱚ ᱡᱟ ᱴᱩᱵᱟᱹ ᱫᱟᱜ ᱛᱮ ᱫᱟᱜ ᱫᱚ, ᱛᱤᱸᱜᱳᱱ ᱠᱟᱱᱟ ᱵᱟᱝ ᱫᱚ ᱵᱟᱝ ᱦᱳᱭ ᱥᱮ ᱛᱟᱦᱚᱞᱮ ᱡᱟᱦᱟᱸ, ᱦᱮ ᱱᱚᱶᱟ ᱵᱟᱹᱫᱽ ᱵᱟᱹᱭᱦᱟᱹᱲ ᱠᱚᱨᱮ ᱵᱟᱹᱫᱽ ᱵᱟᱹᱭᱦᱟᱹᱲ ᱠᱚᱨᱮ ᱫᱚᱢᱮ ᱜᱮ ᱫᱟᱜ ᱛᱚᱸᱵᱟ ᱟᱠᱟᱱᱟ ᱥᱮ ᱥᱤ ᱠᱚ ᱮᱦᱚᱵ ᱠᱟᱫᱟ ᱞᱮ ᱨᱚᱦᱚᱭ ᱠᱷᱚᱱ ᱮᱦᱚᱵ ᱟᱠᱟᱫᱟ ᱦᱳᱭ ᱥᱮ,
ᱟᱫᱚ, ᱢᱟᱱᱮ ᱯᱳᱭᱞᱳ ᱛᱚ ᱢᱤᱫ ᱫᱷᱟᱣ ᱠᱟᱛᱮᱜ ᱞᱮ ᱪᱟᱥ ᱠᱟᱣᱫᱟ ᱛᱟᱨᱯᱚᱨᱮ ᱦᱤᱛᱚᱜ ᱫᱚ ᱫᱟᱜ ᱫᱚᱢᱮ ᱛᱚᱸᱵᱟ ᱟᱠᱟᱱᱟ ᱡᱟᱦᱟᱸ ᱵᱟᱹᱭᱦᱟᱹᱨ, ᱡᱟᱦᱟᱸ ᱫᱚᱢᱮ ᱜᱮ ᱫᱟᱜ ᱦᱮᱱᱟᱜ ᱚᱱᱟ ᱠᱚᱫᱚ ᱫᱟᱜ ᱠᱟᱹᱡᱞᱮ ᱠᱚᱢ ᱦᱚᱪᱚᱣᱟᱜ ᱠᱟᱱᱟ ᱛᱟᱨᱯᱚᱨᱮ ᱥᱤ ᱦᱳᱭᱳᱜᱼᱟ ᱾ ᱟᱨ ᱵᱟᱠᱷᱟᱱ ᱫᱚ ᱡᱟ ᱩᱛᱟᱹᱨ ᱫᱟᱜ ᱦᱮᱱᱟᱜᱼᱟ ᱱᱚᱣᱟ ᱫᱟᱜ ᱨᱮᱫᱚ ᱥᱤ ᱦᱚᱸ ᱵᱟᱝ ᱜᱟᱱᱚᱜᱼᱟ ᱟᱨᱠᱤ ᱦᱳᱭ ᱥᱮ ᱢᱟᱱᱮ ᱥᱤ,
ᱜᱚᱝᱠᱮ ᱛᱚᱵᱮ ᱜᱚᱝᱠᱮ ᱟᱯᱮ ᱫᱚ ᱵᱚᱪᱷᱚᱨ ᱨᱮᱫᱚ ᱛᱤᱱᱟᱹᱜ ᱫᱷᱟᱣ ᱯᱮ ᱪᱟᱥ ᱛᱟᱦᱮᱱ ᱜᱮᱭᱟ? ᱜᱚᱝᱠᱮ ᱛᱚ ᱵᱚᱪᱷᱚᱨ ᱨᱮ ᱛᱤᱱᱟᱹᱜ ᱫᱷᱟᱣ ᱯᱮ ᱪᱟᱥ ᱜᱮᱭᱟ?
ᱟᱞᱮ ᱫᱚ ᱢᱟᱱᱮ ᱥᱮᱨᱢᱟ ᱨᱮᱫᱚ ᱯᱮ ᱫᱷᱟᱣ ᱞᱮ ᱪᱟᱥ ᱜᱮᱭᱟ ᱦᱳᱭ ᱥᱮ᱾ ᱟᱨ ᱛᱟᱦᱚᱞᱮ ᱜᱚᱝᱠᱮ ᱟᱯᱮ ᱥᱮᱫ ᱫᱚ ᱛᱤᱱ ᱫᱷᱟᱣ ᱯᱮ ᱪᱟᱥ ᱜᱮᱭᱟ?
ᱟᱪᱪᱷᱟ ᱜᱚᱝᱠᱮ ᱟᱞᱮ ᱵᱚᱪᱷᱚᱨ ᱨᱮᱫᱚ ᱢᱤᱫ ᱪᱷᱚᱴ ᱜᱮᱞᱮ ᱪᱟᱥ ᱫᱚᱞᱮ ᱪᱟᱥᱟ᱾ ᱟᱫᱚ ᱚᱱᱟ ᱡᱟᱹᱯᱩᱫ ᱨᱤᱜᱤ ᱟᱞᱮ ᱫᱚᱼᱼ ᱦᱩᱲᱩ ᱠᱩ ᱥᱮ ᱥᱚᱵᱽᱡᱤᱯᱟᱹᱛᱤ ᱠᱚᱞᱮ ᱪᱟᱥ ᱛᱟᱦᱮᱱ ᱜᱮᱭᱟ᱾ ᱟᱫᱚ ᱟᱯᱮᱜᱤ ᱡᱟᱦᱟᱸ ᱫᱚ ᱱᱤᱭᱟᱹ ᱡᱟᱹᱯᱩᱫ ᱨᱮ ᱢᱟᱱᱮᱼᱼ ᱦᱳᱲᱳ ᱪᱟᱥ ᱥᱟᱶ ᱥᱟᱶᱛᱮ ᱥᱚᱵᱽᱡᱤ ᱯᱟᱹᱛᱤ ᱠᱚᱫᱚ ᱪᱮᱫ ᱠᱚᱯᱮ ᱪᱟᱥ ᱛᱟᱦᱮᱱ ᱜᱮᱭᱟ?
ᱟᱫᱚ ᱜᱚᱝᱠᱮ ᱱᱤᱭᱟᱹ ᱡᱟᱹᱯᱩᱫ ᱨᱮᱫᱚ ᱟᱞᱮ ᱫᱚ ᱵᱟᱞᱮ ᱪᱟᱥ ᱜᱮᱭᱟ ᱱᱚᱶᱟ ᱦᱩᱲᱩ ᱠᱚ ᱨᱟᱠᱟᱵ ᱯᱚᱨᱮ ᱟᱫ ᱟᱞᱮ ᱫᱚᱞᱮᱼᱼ ᱪᱟᱥ ᱜᱮᱭᱟ ᱥᱚᱵᱽᱡᱤ ᱠᱚᱫᱚ᱾ ᱟᱨ ᱮᱠᱷᱚᱱ ᱫᱚ ᱱᱚᱣᱟ ᱡᱟᱹᱯᱩᱫ ᱨᱮᱫᱚ ᱥᱚᱵᱽᱡᱤ ᱠᱚ ᱨᱚᱦᱚᱭ ᱦᱚᱸ ᱚᱱᱠᱟ ᱫᱚ ᱴᱷᱤᱠ ᱴᱷᱟᱠ ᱫᱚ ᱵᱟᱝ ᱦᱩᱭᱩᱜ ᱜᱮᱭᱟ᱾ ᱦᱳᱭᱥᱮ ᱛᱟᱦᱞᱮ ᱮᱠᱷᱚᱱ ᱫᱚ ᱵᱟᱞᱮ ᱪᱟᱥᱟ ᱟᱞᱮ ᱫᱚ ᱥᱮ ᱦᱩᱲᱩ ᱠᱩ ᱨᱟᱠᱟᱵ ᱪᱟᱵᱟ ᱠᱟᱛᱮᱫᱼᱼ ᱛᱟᱨᱯᱚᱨᱮ ᱞᱮ ᱪᱟᱥ ᱜᱮᱭᱟ᱾ ᱟᱨ ᱜᱚᱝᱠᱮ ᱫᱷᱟᱨᱟ ᱟᱯᱮ ᱫᱚ ᱢᱟᱱᱮ ᱱᱚᱣᱟ ᱡᱟᱹᱯᱩᱫ ᱨᱮᱜᱮ ᱥᱚᱵᱽᱡᱤ ᱠᱚᱫᱚ ᱯᱮ ᱪᱟᱥ ᱜᱮᱭᱟ ᱥᱮ?
ᱦᱳᱭ ᱜᱚᱢᱠᱮ ᱱᱤᱛᱚᱜ ᱡᱟᱦᱟᱸ ᱵᱚᱨᱥᱟ ᱡᱟᱦᱟᱸ ᱫᱚ᱾ ᱡᱟᱹᱯᱩᱫ ᱨᱮ ᱡᱟᱦᱟᱸ ᱠᱚ ᱥᱚᱵᱽᱡᱤ ᱪᱟᱥ ᱜᱟᱱᱚᱜ ᱜᱮᱭᱟᱼᱼ ᱟᱲᱟᱜ ᱠᱚ ᱮᱨ ᱜᱟᱱᱚᱜ ᱜᱮᱭᱟ ᱥᱮ ᱚᱱᱟ ᱥᱟᱶᱛᱮ ᱡᱟᱦᱟᱸ ᱫᱚᱼᱼ ᱦᱳᱲᱳ ᱠᱚᱢ ᱞᱟᱹᱭ ᱥᱮ ᱮᱸᱼᱼ ᱟᱹᱰᱤ ᱨᱚᱠᱚᱢ ᱦᱳᱲᱳ ᱢᱮᱱᱟᱜ ᱟᱠᱟ ᱚᱱᱟ ᱠᱚᱞᱮ ᱪᱟᱥ ᱫᱚᱞᱮ ᱪᱟᱥ ᱜᱮᱭᱟ᱾ ᱟᱫᱚ ᱜᱚᱝᱠᱮ ᱦᱚᱸᱜᱼᱚᱭ ᱱᱤᱭᱟᱹ ᱡᱟᱹ ᱠᱟᱨᱮ ᱫᱚ ᱟᱯᱮ ᱫᱚ ᱵᱮᱸᱜᱟᱲ, ᱵᱷᱩᱨᱵᱷᱩᱴᱤ, ᱥᱮ ᱯᱟᱴ ᱟᱲᱟᱜ ᱠᱚᱫᱚ, ᱯᱟᱞᱚᱱ ᱟᱲᱟᱜ ᱠᱚᱫᱚ ᱯᱮ ᱪᱟᱥ ᱛᱟᱦᱮᱸᱱ ᱜᱮᱭᱟ ᱥᱮ ᱵᱟᱝᱟ ᱟᱯᱮᱫᱚ?
ᱦᱳᱭ ᱟᱫᱚ ᱱᱚᱜᱼᱚᱱᱟ ᱡᱟᱦᱟᱸ ᱠᱚᱵᱤᱱ ᱞᱟᱹᱭ ᱠᱮᱫᱟ ᱱᱚᱣᱟ ᱯᱟᱴ ᱟᱲᱟᱜ ᱠᱚ ᱯᱟᱴ ᱟᱲᱟᱜ ᱠᱚᱫᱚ ᱟᱨ ᱱᱚᱣᱟ ᱢᱤᱴᱤᱭᱟᱹ ᱟᱞᱮᱥᱮᱫ ᱫᱚ ᱵᱤᱞᱟᱹᱫ ᱫᱤᱥᱚᱢ ᱦᱚᱲ ᱛᱚ ᱟᱫᱚ ᱢᱟᱱᱮ ᱡᱚᱛᱚ ᱨᱚᱠᱚᱢ ᱦᱟᱥᱟ ᱜᱮ ᱦᱮᱱᱟᱜᱼᱟ ᱡᱟᱦᱟᱸᱥᱮᱫ ᱱᱟᱹᱭ ᱥᱩᱨ, ᱚᱱᱟᱫᱚ ᱡᱮᱢᱚᱱ ᱵᱟᱹᱞᱤ ᱦᱟᱥᱟ ᱠᱚ ᱛᱟᱦᱮᱸᱱ ᱜᱮᱭᱟ᱾ ᱟᱨ ᱟᱞᱮ ᱱᱚᱣᱟ ᱟᱹᱛᱩ ᱥᱩᱨ ᱠᱚᱨᱮ ᱫᱚ ᱱᱚᱣᱟ ᱠᱚᱫᱚ, ᱡᱟᱸᱦᱟ ᱱᱟᱹᱭ ᱠᱷᱚᱱ ᱥᱟᱺᱜᱤᱧ ᱧᱚᱜ ᱜᱮ᱾ ᱱᱚᱣᱟ ᱠᱚᱫᱚ ᱢᱟᱹᱴᱭᱟᱹᱲ ᱦᱟᱥᱟ ᱛᱟᱦᱞᱮ ᱱᱚᱣᱟ ᱠᱚᱨᱮ ᱫᱚ ᱱᱚᱣᱟ ᱯᱟᱴ ᱠᱚᱫᱚ ᱚᱱᱠᱟ ᱫᱚ ᱵᱟᱝ ᱦᱩᱭᱩᱜ ᱜᱮᱭᱟ ᱦᱮᱸᱥᱮ᱾ ᱛᱟᱦᱞᱮ ᱚᱱᱟ ᱡᱟᱦᱟᱸ ᱵᱟᱹᱞᱤ ᱦᱟᱥᱟ ᱚᱱᱟ ᱵᱟᱹᱞᱤ ᱦᱟᱥᱟ ᱨᱮᱜᱮ ᱯᱟᱴ ᱠᱚᱫᱚᱞᱮ ᱪᱟᱥ ᱜᱮᱭᱟ᱾ ᱟᱨ ᱡᱟᱦᱟᱸ ᱟᱞᱮ ᱢᱟᱹᱴᱭᱟᱹᱲ ᱦᱟᱥᱟ ᱱᱚᱣᱟ ᱫᱚ ᱠᱷᱟᱹᱞᱤ ᱦᱳᱲᱳ ᱠᱚᱜᱮᱞᱮ ᱪᱟᱥ ᱜᱮᱭᱟ ᱱᱤᱭᱟᱹ ᱥᱤᱡᱤᱱ ᱫᱚ ᱟᱨᱠᱤ ᱵᱚᱨᱥᱟ ᱨᱮᱫᱚ᱾
ᱟᱪᱷᱟ ᱜᱚᱝᱠᱮ ᱛᱚᱵᱮ ᱟᱯᱮ ᱦᱚᱸᱜᱼᱚᱭ ᱱᱤᱭᱟᱹ ᱡᱟᱹᱯᱩᱫ ᱨᱮ ᱥᱮ ᱱᱚᱣᱟ ᱫᱟᱜ ᱨᱮ ᱟᱫᱚ ᱚᱱᱠᱟ ᱦᱟᱹᱠᱩ ᱥᱟᱵ ᱥᱮ ᱵᱟᱹᱨᱩᱰᱟᱝ ᱥᱮᱸᱫᱽᱨᱟ ᱱᱚᱛᱮ ᱨᱚᱠᱚᱡ, ᱥᱟᱯ ᱥᱮ ᱠᱟᱴᱠᱚᱢ ᱦᱟᱞᱟᱝ ᱥᱟᱶᱛᱮ ᱡᱟᱦᱟᱸ ᱫᱚ ᱡᱟᱢᱲᱩ ᱠᱚᱠᱚ ᱧᱟᱢᱚᱜ ᱜᱮᱭᱟ ᱥᱮ ᱱᱚᱛᱮ ᱟᱹᱰᱤ ᱨᱚᱠᱚᱢ ᱟᱵᱚ ᱱᱤᱛᱚᱜ ᱥᱮᱸᱫᱽᱨᱟ ᱦᱚᱲ ᱥᱮ ᱡᱤᱵᱽᱡᱤᱭᱟᱹᱞᱤ ᱵᱚᱱ ᱥᱮᱸᱫᱽᱨᱟ ᱠᱚᱜᱮ ᱜᱮᱭᱟ᱾ ᱚᱱᱠᱟᱜᱮ ᱡᱟᱦᱟᱸ ᱫᱚ ᱵᱟᱹᱨᱩᱰᱟᱝ ᱥᱮᱸᱫᱽᱨᱟ, ᱡᱟᱢᱲᱩ ᱥᱮᱸᱫᱽᱨᱟ, ᱛᱚᱨᱦᱚᱫ ᱥᱮᱸᱫᱽᱨᱟ, ᱦᱚᱨᱚ ᱥᱮᱸᱫᱽᱨᱟ ᱫᱚᱯᱮ ᱪᱟᱞᱟᱜ ᱛᱟᱦᱮᱸᱱ ᱜᱮᱭᱟ ᱥᱮ ᱵᱟᱝᱟ?
ᱟᱫᱚ ᱜᱚᱝᱠᱮ ᱱᱚᱜᱼᱚ ᱱᱚᱣᱟ ᱡᱮ ᱱᱚᱣᱟ ᱡᱟᱹᱯᱩᱫ ᱨᱮᱫᱚ ᱱᱟᱜ ᱠᱷᱟᱱ ᱠᱷᱮᱛ ᱠᱚ ᱵᱟᱱ ᱟᱠᱟᱱᱟ ᱛᱚ᱾ ᱦᱮᱸᱥᱮ ᱠᱷᱮᱛ ᱠᱚᱨᱮ ᱫᱚ ᱫᱟᱜ ᱯᱮᱨᱮᱡ ᱟᱠᱟᱱᱟ ᱫᱟᱜ ᱠᱚ ᱫᱚᱢᱮ ᱞᱤᱸᱡᱤᱜ ᱠᱟᱱᱟ ᱟᱞᱮ ᱥᱮᱫ ᱫᱚ ᱵᱟᱹᱫᱽ ᱵᱟᱹᱭᱦᱟᱹᱲ ᱠᱚᱨᱮ ᱫᱚᱢᱮ ᱫᱟᱜ᱾ ᱦᱳᱭ ᱥᱮ ᱛᱟᱦᱚᱞᱮ ᱚᱱᱟ ᱫᱟᱜ ᱠᱚᱨᱮ ᱫᱚ ᱪᱷᱟᱹᱠᱤ ᱡᱟᱞ ᱠᱚ ᱱᱚᱣᱟ ᱠᱷᱩᱱᱠᱩᱱᱤ ᱠᱚᱞᱮ ᱮᱰᱟᱣ ᱜᱮᱭᱟ᱾ ᱱᱚᱣᱟ ᱛᱮᱜᱮ ᱦᱟᱹᱠᱩ ᱠᱚᱞᱮ ᱫᱚᱞᱮ ᱥᱟᱵ ᱵᱟᱲᱟ ᱠᱚᱜᱮᱭᱟ, ᱟᱨ ᱡᱚᱠᱷᱚᱱ ᱚᱱᱟ ᱥᱤᱭᱳᱜ ᱟᱞᱮ ᱦᱳᱭ ᱥᱮ ᱥᱤᱭᱳᱜ ᱫᱚ ᱡᱚᱠᱷᱚᱱ ᱚᱱᱟ ᱯᱟᱣᱟᱨ ᱴᱮᱞᱟᱨ ᱛᱮ, ᱥᱮ ᱨᱳᱴᱟᱨ ᱛᱮ ᱡᱚᱠᱷᱚᱱ ᱞᱮ ᱥᱤ ᱜᱮᱭᱟ ᱚᱱᱟ ᱛᱟᱭᱚᱢ ᱛᱟᱭᱚᱢᱛᱮ ᱦᱟᱹᱠᱩ ᱠᱚ ᱫᱚᱢᱮ ᱠᱚ ᱪᱟᱯᱮᱜᱼᱟ᱾ ᱩᱱᱠᱩ ᱦᱟᱹᱠᱩ ᱠᱚᱞᱮ ᱥᱟᱵ ᱵᱟᱲᱟ ᱠᱚᱜᱮᱭᱟ᱾ ᱟᱪᱷᱟ ᱟᱫᱚ ᱚᱱᱠᱟ ᱡᱟᱦᱟᱸ ᱨᱚᱠᱚᱡ ᱠᱚᱵᱤᱱ ᱞᱟᱹᱭᱫᱟ ᱚᱱᱟ ᱨᱚᱠᱚᱡ ᱠᱚᱫᱚ ᱵᱟᱠᱚ ᱧᱟᱢᱚᱜ ᱜᱮᱭᱟ ᱪᱮᱫᱟᱜ ᱥᱮ ᱱᱮᱛᱟᱨ ᱡᱟᱦᱟᱸ ᱩᱱᱟᱹᱜ ᱜᱟᱱ ᱥᱟᱨ ᱠᱚ, ᱵᱤᱥ ᱠᱚ, ᱮᱢ ᱦᱩᱭᱩᱜ ᱠᱟᱱᱟ ᱠᱷᱮᱛ ᱠᱚᱨᱮ᱾ ᱱᱚᱣᱟᱛᱮ ᱱᱩᱝᱠᱩ ᱨᱚᱠᱚᱡᱽ ᱠᱚᱫᱚ ᱠᱚ ᱜᱚᱡᱽ ᱪᱟᱵᱟᱜ ᱠᱟᱱᱟ᱾ ᱡᱟᱦᱟᱸ ᱛᱟᱦᱞᱮ ᱩᱱᱠᱩ ᱨᱚᱠᱚᱡᱽ ᱠᱚᱫᱚ ᱵᱟᱠᱚ ᱧᱟᱢᱚᱜ ᱠᱟᱱᱟ ᱩᱱᱠᱩ ᱡᱟᱦᱟᱸᱭ ᱯᱩᱴᱷᱤ, ᱰᱟᱹᱲᱠᱟᱹ, ᱫᱩᱲᱤ, ᱱᱩᱜ-ᱩᱸ ᱱᱩᱝᱠᱩ ᱡᱮᱴᱷᱟ, ᱜᱟᱹᱲᱟᱹᱭ, ᱱᱩᱜ-ᱩ ᱱᱩᱝᱠᱩ ᱦᱟᱹᱠᱩ ᱠᱚᱜᱮ ᱠᱟ ᱧᱟᱢ ᱵᱟᱲᱟᱜ ᱠᱟᱱᱟ ᱟᱨ ᱩᱱᱠᱩ ᱜᱮᱞᱮ ᱥᱟᱵ ᱵᱟᱲᱟᱭᱮᱫ ᱠᱚᱣᱟ᱾ ᱟᱨᱠᱤ᱾
ᱟᱪᱷᱟ ᱜᱚᱝᱠᱮ ᱛᱚᱵᱮ ᱟᱹᱰᱤ ᱱᱟᱯᱟᱭ ᱟᱯᱮ ᱥᱮᱫ ᱫᱚ ᱦᱚᱸᱜ-ᱚᱭ ᱮᱸ ᱩᱱᱠᱩ ᱨᱚᱠᱚᱡᱽ ᱠᱚᱫᱚ ᱚᱱᱠᱟ ᱫᱚ ᱵᱟᱠᱚ ᱧᱟᱢᱚᱜ ᱠᱟᱱᱟ ᱛᱚᱵᱮ ᱦᱚᱸᱜᱼᱚᱭ ᱜᱚᱝᱠᱮ ᱤᱧ ᱡᱟᱦᱟᱸᱧ ᱞᱟᱹᱭᱟ ᱟᱞᱮ ᱥᱮᱫ ᱵᱤᱥᱮᱥ ᱠᱟᱭᱛᱮ ᱡᱟᱢᱵᱽᱲᱩ ᱠᱚᱞᱮ ᱥᱮᱸᱫᱽᱨᱟ ᱠᱚ ᱛᱟᱦᱮᱸᱱᱟ᱾ ᱚᱱᱟ ᱥᱟᱶᱛᱮ, ᱟ ᱚᱱᱟ ᱥᱟᱶᱛᱮ ᱟᱞᱮ ᱮᱸ ᱵᱟᱨᱩᱰᱟᱝ, ᱛᱚᱨᱦᱚᱫ ᱮᱢ ᱞᱟᱹᱭ ᱮᱸ ᱡᱟᱸᱵᱲᱳ ᱠᱚᱢ ᱞᱟᱹᱭ ᱦᱳᱭᱥᱮ, ᱦᱚᱸᱜᱼᱚᱭ ᱟᱹᱰᱤ ᱡᱟᱹᱥᱛᱤ ᱜᱮᱴᱮ ᱥᱮᱸᱫᱽᱨᱟ ᱠᱚᱣᱟ ᱱᱤᱭᱟᱹ ᱪᱮᱢᱮᱧ ᱠᱚᱦᱚᱸ ᱞᱮ ᱥᱮᱸᱫᱽᱨᱟ ᱫᱚᱞᱮ ᱥᱮᱸᱫᱽᱨᱟ ᱠᱚᱣᱟ᱾ ᱟᱨᱚ ᱚᱱᱠᱟᱜᱮ ᱟᱨᱚ ᱠᱚᱸᱜ ᱠᱚᱦᱚᱸ ᱢᱤᱫ ᱵᱟᱨᱭᱟ ᱫᱚ ᱮᱸ ᱥᱮᱸᱫᱽᱨᱟ ᱠᱚ ᱛᱟᱦᱮᱸᱱ ᱜᱮᱭᱟᱞᱮ ᱛᱚᱵᱮ ᱜᱚᱝᱠᱮ ᱦᱚᱸᱜ-ᱚᱭ ᱟᱯᱮ ᱫᱚ ᱵᱟᱨᱩᱰᱟᱝ ᱥᱮᱸᱫᱽᱨᱟ ᱫᱚ ᱚᱠᱟ ᱚᱠᱛᱚ ᱯᱮ ᱪᱟᱞᱟᱜ ᱛᱟᱸᱦᱮᱱᱟ ᱡᱟᱦᱟᱸ ᱫᱚ ᱯᱩᱭᱞᱩ ᱫᱟᱜ ᱨᱮ ᱥᱮ ᱯᱩᱭᱞᱩ ᱡᱟᱹᱯᱩᱫ ᱮᱛᱚᱦᱚᱵ ᱨᱮᱯᱮ ᱪᱟᱞᱟᱜ ᱛᱟᱦᱮᱸᱱᱟ?
ᱟᱫᱚ ᱡᱚᱠᱷᱚᱱ ᱜᱮ ᱫᱟᱜ ᱫᱚ ᱦᱩᱭᱩᱜ ᱠᱟᱱᱟ ᱯᱟᱹᱭᱞᱟᱹ ᱯᱟᱹᱭᱞᱟᱹ ᱥᱮᱫ ᱜᱮ ᱠᱟᱹᱡ ᱵᱷᱟᱜᱮ ᱟᱨᱠᱤ ᱚᱱᱟ ᱥᱩᱚᱢᱚᱭ ᱜᱮ ᱫᱚᱢᱮ ᱵᱤᱥᱤ ᱠᱚ ᱨᱟᱠᱟᱵ ᱜᱮᱭᱟ᱾ ᱟᱨ ᱡᱚᱠᱷᱚᱱ ᱚᱱᱠᱟ ᱛᱟᱨᱟᱥᱤᱧ ᱵᱮᱲᱟ ᱡᱚᱠᱷᱚᱱᱮ ᱫᱟᱜᱟᱭ ᱚᱱᱟ ᱫᱟᱜ ᱦᱟᱹᱥᱩᱨ ᱯᱚᱨᱮ ᱜᱮ ᱟᱫᱟ ᱟᱞᱮᱫᱚ ᱢᱟᱱᱮ ᱵᱟᱹᱨᱩᱰᱟᱝ ᱥᱮᱸᱫᱽᱨᱟ ᱫᱚᱞᱮ ᱪᱟᱞᱟᱜ ᱜᱮᱭᱟ, ᱟᱨ ᱵᱟᱹᱨᱩᱰᱟᱝ ᱥᱮᱸᱫᱽᱨᱟ ᱫᱚ ᱚᱱᱟ ᱦᱟ ᱯᱟ ᱠᱚ, ᱵᱷᱟᱴᱳᱞ ᱠᱚ, ᱟᱸᱜ-ᱥᱟᱨ ᱠᱚ ᱟᱛᱮ ᱞᱮ ᱪᱟᱞᱟᱜ ᱜᱮᱭᱟ ᱟᱨ ᱚᱱᱟ ᱥᱟᱶᱛᱮ ᱢᱚᱥᱟᱨᱤ ᱠᱚᱦᱚᱸ ᱞᱮ ᱤᱫᱤ ᱜᱮᱭᱟ᱾ ᱪᱮᱫᱟᱜ ᱥᱮ ᱦᱟᱯᱟ ᱛᱮ ᱥᱮ ᱵᱷᱟᱴᱩᱞ ᱛᱮ ᱡᱩᱫᱤ ᱴᱷᱤᱠ ᱢᱚᱛᱚ ᱵᱟᱞᱮ ᱡᱚᱥ ᱫᱟᱲᱮᱭᱟᱭᱟ ᱩᱱᱤ ᱤᱭᱟᱹ ᱩᱸ ᱵᱟᱹᱨᱩᱰᱟᱝ ᱛᱟᱦᱞᱮ ᱩᱱᱫᱚ ᱟᱫᱚ ᱩᱱᱤ ᱵᱟᱹᱨᱩᱰᱟᱝ ᱫᱚ ᱟᱫᱚᱭ ᱫᱚᱱ ᱜᱤᱭᱟᱹ ᱜᱮᱭᱟᱭ ᱦᱮᱸ ᱥᱮ᱾ ᱚᱱᱟ ᱛᱮᱜᱮ ᱥᱟᱢᱟᱝ ᱫᱷᱟᱨᱮ ᱫᱚ ᱟᱫᱚ ᱢᱚᱥᱟᱨᱤ ᱞᱮ ᱢᱚᱥᱟᱨᱤ ᱯᱟᱹᱭᱞᱟᱹ ᱨᱮᱜᱮᱞᱮ ᱴᱟᱸᱟᱜᱟᱣ ᱠᱟᱜᱼᱟ, ᱡᱟᱛᱮ ᱡᱩᱫᱤ ᱦᱚᱸ ᱵᱟᱭ ᱵᱟᱡᱟᱜᱼᱟ ᱵᱷᱟᱜᱮ ᱴᱷᱤᱠ ᱛᱟᱞᱦᱮ ᱡᱩᱫᱤ ᱫᱚᱱᱟᱭ ᱚᱱᱟ ᱢᱚᱥᱟᱨᱤ ᱨᱮᱜᱮ ᱡᱷᱟᱹᱞᱤᱜ ᱢᱟᱭ᱾ ᱦᱳᱭ ᱥᱮ᱾ ᱟᱨ ᱚᱱᱟ ᱵᱟᱹᱨᱩᱰᱟᱝ ᱥᱮᱸᱫᱽᱨᱟ ᱪᱟᱞᱟᱜ ᱟᱞᱮ ᱚᱱᱟ ᱚᱱᱟ ᱛᱚᱨᱟᱜᱮ ᱡᱩᱫᱤ ᱱᱩᱝᱠᱩ ᱡᱟᱸᱢᱲᱳ ᱠᱚ ᱡᱩᱫᱤ ᱞᱮ ᱧᱟᱢ ᱠᱚᱣᱟ ᱩᱱ ᱟᱫᱚ ᱩᱱᱠᱩ ᱡᱟᱸᱢᱲᱳ ᱛᱮᱦᱚᱸ ᱡᱟᱸᱢᱲᱳ ᱠᱚᱦᱚᱸ ᱞᱮ ᱥᱮᱸᱫᱽᱨᱟ ᱛᱚᱨᱟ ᱠᱚᱣᱟ ᱟᱨᱠᱤ ᱦᱳᱣ ᱥᱮ᱾ ᱟᱨ ᱱᱚᱣᱟ ᱡᱟᱸᱢᱲᱳ ᱩᱛᱩ ᱦᱚᱸ ᱫᱚᱢᱮ ᱜᱮ ᱥᱤᱵᱤᱞᱟ ᱟᱨ ᱟᱹᱰᱤ ᱢᱚᱸᱡᱽ ᱵᱩᱡᱷᱟᱹᱜᱼᱟ᱾
ᱟᱪᱪᱷᱟ ᱜᱚᱝᱠᱮ ᱛᱚᱵᱮ ᱡᱟᱸᱢᱲᱳ ᱠᱚᱫᱚ ᱯᱮ ᱡᱚᱢ ᱫᱚᱯᱮ ᱡᱚᱢ ᱠᱚ ᱛᱟᱦᱮᱱ ᱜᱮᱭᱟ ᱛᱚᱵᱮ ᱜᱚᱝᱠᱮ ᱱᱚᱣᱟ ᱠᱟᱛᱷᱟᱢ ᱵᱟᱰᱟᱭᱟ ᱡᱮ ᱮᱸ ᱟᱵᱩ ᱦᱚᱸᱜ-ᱚᱭ ᱡᱟᱸᱵᱲᱳ ᱵᱚᱱ ᱡᱚᱢ ᱠᱚᱫᱚ ᱡᱟᱸᱢᱲᱳ ᱥᱮ ᱛᱚᱨᱦᱚᱫ ᱥᱮ ᱵᱟᱨᱩᱰᱟᱝ ᱠᱩᱵᱩᱱ ᱡᱚᱢ ᱠᱚᱜᱮ ᱜᱮᱭᱟ᱾ ᱛᱚ ᱩᱱᱠᱩ ᱵᱟᱹᱨᱩᱰᱟᱝ, ᱡᱟᱸᱢᱲᱳ ᱥᱮ ᱛᱚᱨᱦᱚᱫᱽ ᱩᱱᱠᱩ ᱫᱚ ᱚ ᱚᱜ ᱩᱝ ᱩᱱᱠᱩᱣᱟᱜ ᱡᱤᱞ ᱡᱚᱢ ᱞᱮᱠᱷᱟᱱ ᱚᱠᱟ ᱚᱠᱟ ᱠᱚ ᱩᱯᱚᱠᱟᱨ ᱦᱩᱭ ᱫᱟᱲᱮᱭᱟᱜᱼᱟ, ᱡᱟᱦᱟᱸ ᱫᱚ ᱯᱮᱭᱟᱧ ᱞᱟᱹᱭ ᱠᱮᱫ ᱵᱟᱨᱩᱰᱟᱝ ᱱᱚᱱᱛᱮ ᱡᱟᱸᱵᱲᱳ ᱟᱨ ᱱᱚᱱᱛᱮ ᱛᱚᱨᱦᱚᱫ᱾ ᱡᱤᱞ ᱡᱚᱢ ᱠᱟᱛᱮᱫ ᱟᱵᱚ ᱦᱚᱲᱢᱚ ᱨᱮ ᱚᱠᱟ ᱚᱠᱟ ᱩᱯᱚᱠᱟᱨ ᱦᱩᱭ ᱫᱟᱲᱮᱭᱟᱜᱼᱟ? ᱠᱟᱹᱴᱤᱡ ᱟᱢ ᱱᱚᱣᱟ ᱤᱫᱤ ᱠᱟᱛᱮᱫ ᱮᱢ ᱞᱟᱹᱭ ᱫᱟᱲᱮᱭᱤᱧᱟ?
ᱦᱩᱸ ᱮᱠᱫᱚᱢ, ᱦᱳᱭ ᱡᱟᱦᱟᱸ ᱟᱹᱰᱤ ᱱᱟᱯᱟᱭ ᱠᱩᱠᱞᱤ ᱵᱮᱱ ᱫᱚᱦᱚ ᱟᱠᱟᱜᱼᱟ ᱱᱚᱣᱟ ᱫᱚ ᱟᱹᱞᱤᱧ ᱚᱱᱟ ᱞᱟᱹᱭᱛᱮ ᱟᱹᱰᱤ ᱢᱚᱸᱡᱽ ᱞᱤᱧ ᱵᱩᱡᱷᱟᱹᱣᱟ᱾ ᱪᱮᱫᱟᱜ ᱥᱮ ᱱᱚᱣᱟ ᱡᱟᱦᱟᱸ ᱵᱟᱨᱩᱰᱟᱝ ᱡᱤᱞ, ᱦᱳᱭ ᱥᱮ ᱵᱟᱨᱩᱰᱟᱝ ᱡᱤᱞ ᱡᱟᱦᱟᱸ ᱡᱩᱫᱤ ᱵᱚᱱ ᱡᱚᱢᱟ ᱱᱚᱣᱟ ᱫᱚ ᱡᱟᱦᱟᱸ ᱫᱩᱨᱵᱚᱞ ᱦᱚᱲ ᱥᱮ ᱨᱩᱜᱤ ᱧᱚᱜ ᱦᱚᱲ ᱩᱱᱠᱩ ᱦᱚᱲ ᱡᱩᱫᱤ ᱠᱚ ᱡᱚᱢᱟ ᱛᱚ ᱦᱚᱲᱢᱚ ᱨᱮ ᱟᱹᱰᱤ ᱜᱟᱱ ᱜᱮ ᱩᱯᱚᱠᱟᱨ ᱮ ᱮᱢᱟᱭ᱾ ᱥᱮ ᱟᱹᱰᱤ ᱞᱚᱜᱚᱱ ᱟᱠᱚ ᱠᱚ ᱵᱮᱥᱚᱜ-ᱟ ᱥᱮ ᱠᱚ ᱥᱟᱨᱟᱜ-ᱟ ᱦᱳᱭᱥᱮ ᱾ ᱟᱨ ᱡᱟᱦᱟᱸ ᱱᱚᱣᱟ ᱡᱟᱸᱵᱽᱲᱩ ᱡᱤᱞ ᱡᱟᱸᱵᱽᱲᱩ ᱡᱤᱞ ᱡᱩᱫᱤ ᱵᱚᱱ ᱡᱚᱢ ᱠᱷᱟᱱ ᱱᱚᱣᱟ ᱫᱚ ᱛᱟᱦᱞᱮ ᱡᱟᱦᱟᱸᱭ ᱦᱚᱲᱟᱜ ᱢᱟᱱᱮ ᱦᱚᱲᱢᱚ ᱦᱟᱹᱥᱩ ᱥᱮ ᱡᱟᱝ ᱦᱟᱹᱥᱩ ᱟᱹᱰᱤ ᱨᱚᱠᱚᱢ ᱡᱟᱦᱟᱸ ᱦᱚᱲᱢᱚ ᱠᱚ ᱦᱟᱹᱥᱩ ᱦᱚᱲᱢᱚ ᱨᱮᱱᱟᱜ ᱡᱟᱦᱟᱸ ᱡᱟᱵᱚᱛᱤ ᱚᱥᱩᱵᱤᱫᱷᱟ ᱠᱚ ᱚᱱᱟ ᱦᱟᱹᱥᱩ ᱠᱚ ᱚᱱᱟ ᱠᱚ ᱡᱚᱛᱚ ᱜᱮ ᱥᱟᱨᱟᱜ ᱜᱮᱭᱟ ᱟᱨ ᱛᱚᱨᱦᱚᱫ ᱡᱤᱞ ᱠᱚᱦᱚᱸ ᱱᱚᱣᱟ ᱫᱚᱠᱚ ᱞᱟᱹᱭ ᱜᱮᱭᱟ ᱡᱮ ᱦᱚᱲᱢᱚ ᱨᱮ ᱟᱹᱰᱤ ᱜᱟᱱ ᱮᱻ ᱠᱟᱹᱢᱤᱭ ᱮᱢᱟᱭ ᱟᱨ ᱢᱟᱱᱮ ᱦᱚᱲᱢᱚᱨ ᱨᱮ ᱚᱱᱠᱟᱱ ᱚᱥᱩᱵᱤᱫᱟ ᱠᱚ ᱡᱟᱦᱟᱸ ᱠᱚ ᱦᱩᱭᱩᱜ ᱜᱮᱭᱟ ᱚᱱᱟ ᱠᱚ ᱵᱮᱥᱚᱜ ᱜᱮᱭᱟ᱾ ᱦᱳᱭ ᱥᱮ, ᱛᱚ ᱱᱚᱜᱼᱱᱟ ᱠᱷᱟᱹᱛᱤᱨ ᱜᱮ ᱟᱵᱚ ᱫᱚ ᱟᱵᱚ
ᱦᱚ ᱤᱭᱟᱹ ᱡᱟᱦᱟᱸ ᱫᱚ ᱯᱨᱚᱛᱷᱚᱢ ᱮᱢ ᱞᱟᱹᱭ ᱠᱮᱫᱟ᱾
ᱱᱚᱣᱟ ᱠᱚ ᱡᱚᱢ ᱟᱨᱠᱤ, ᱟᱨ ᱚᱱᱠᱟᱜᱮ ᱱᱮᱛᱟᱨ ᱦᱚᱸᱵᱚᱱ ᱡᱚᱢᱮᱫ ᱜᱮᱭᱟ ᱾ ᱦᱳᱭ ᱥᱮ, ᱛᱟᱦᱚᱞᱮ ᱟᱯᱮ ᱠᱚ ᱥᱮᱫ ᱫᱚ ᱱᱚᱦᱟ ᱱᱚᱣᱟ ᱠᱚᱫᱚ ᱠᱚ ᱡᱚᱢ ᱜᱮᱭᱟ ᱥᱮ ᱵᱟᱝ?
ᱦᱩᱸ ᱦᱳᱭ ᱜᱚᱢᱠᱮ ᱟᱞᱮ ᱥᱮᱫ ᱫᱚᱠᱚ ᱡᱚᱢ ᱫᱚᱠᱚ ᱡᱚᱢ ᱜᱮᱭᱟ ᱡᱟᱦᱟᱸ ᱫᱚ ᱟᱢ ᱞᱟᱹᱭ ᱠᱮᱜᱟᱢ ᱡᱟᱸᱢᱲᱩ ᱡᱤᱞ᱾ ᱦᱮᱸ ᱡᱟᱸᱢᱲᱩ ᱡᱤᱞ ᱦᱚᱸ ᱟᱞᱮ ᱦᱚᱸ ᱡᱚᱢ ᱫᱚᱞᱮ ᱡᱚᱢ ᱜᱮᱭᱟ ᱾ ᱟᱫᱚ ᱡᱟᱸᱵᱽᱲᱩ ᱠᱚ ᱞᱟᱹᱭᱟ ᱥᱮ ᱪᱮᱫ ᱡᱟᱦᱟᱸ ᱫᱚ ᱦᱚᱲᱢᱚ ᱠᱚ ᱦᱟᱹᱥᱩᱣᱟ ᱚᱱᱟ ᱠᱚ ᱦᱟᱹᱥᱩ ᱠᱚᱨᱮ ᱡᱟᱸᱢᱲᱩ ᱡᱤᱞ ᱫᱚ ᱟᱹᱰᱤ ᱵᱷᱟᱹᱞᱤ ᱠᱟᱹᱢᱤ ᱛᱟᱦᱮᱱᱟ ᱾ ᱚᱱᱟ ᱥᱟᱶᱛᱮ ᱱᱤᱭᱟᱹ ᱵᱟᱹᱨᱩᱰᱟᱝ ᱡᱤᱞᱮᱢ ᱞᱟᱹᱭ ᱠᱮᱜ-ᱟ, ᱵᱟᱹᱨᱩᱰᱟᱝ ᱡᱤᱞ ᱦᱚᱸ ᱡᱟᱦᱟᱸ ᱫᱚ ᱦᱟᱲᱟᱢ ᱵᱩᱲᱦᱤ ᱦᱩᱸ ᱡᱚᱢ ᱨᱮ ᱟᱹᱰᱤ ᱵᱷᱟᱜᱤ ᱦᱚᱲᱢᱚ ᱠᱚᱨᱮ ᱵᱷᱟᱹᱜᱤ ᱠᱟᱹᱢᱤᱭ ᱮᱢ ᱛᱟᱠᱚᱣᱟ ᱾ ᱟᱨ ᱡᱟᱦᱟᱸᱭ ᱜᱚᱢᱠᱮ ᱟᱢ ᱱᱤᱭᱟᱹᱮᱢ ᱞᱟᱹᱭᱮᱫ ᱛᱚᱨᱚᱦᱚᱫ ᱡᱤᱞ ᱛᱚᱨᱚᱦᱚᱫ ᱡᱤᱞ ᱫᱚ ᱡᱟᱦᱟᱸ ᱫᱚᱦᱚ ᱛᱚᱨᱚᱦᱚᱫ ᱦᱟᱨᱛᱟ ᱦᱮᱸ ᱚᱱᱟ ᱦᱟᱨᱛᱟ ᱛᱮ ᱵᱟᱱᱟᱢ ᱠᱚ ᱛᱮᱭᱟᱨ ᱜᱮᱭᱟ᱾ ᱚᱱᱟᱢ ᱵᱟᱰᱟᱭ ᱜᱮᱭᱟ ᱥᱮ ᱵᱟᱝ ᱟᱨ ᱡᱟᱦᱟᱸ ᱫᱚ ᱛᱚᱨᱦᱚᱫ ᱵᱤᱞᱤ ᱦᱚᱸ ᱡᱚᱢ ᱜᱟᱱᱚᱜ-ᱟ ᱾ ᱛᱟᱨᱯᱚᱨᱮ ᱱᱚᱱᱚᱛᱮ ᱦᱚᱨᱚ ᱵᱤᱞᱤ ᱦᱚᱸ ᱡᱚᱢ ᱜᱟᱱᱚᱜ ᱠᱟᱱᱟ ᱜᱮᱭᱟ ᱱᱚᱣᱟ ᱠᱟᱛᱷᱟ ᱫᱚ ᱟᱢ ᱵᱟᱰᱟᱭᱟᱢ ᱥᱮ ᱵᱟᱝᱟ?
ᱟᱫᱚ ᱟᱸ ᱛᱚᱨᱦ ᱚᱫ ᱦᱟᱨᱛᱟ ᱛᱮ ᱵᱟᱱᱟᱢ ᱠᱚᱫᱚᱞᱮ ᱵᱮᱱᱟᱣ ᱵᱮᱱᱟᱣ ᱟᱠᱟᱫᱟ ᱥᱮ ᱵᱟᱱᱟᱢ ᱠᱚ ᱞᱮ ᱵᱟᱡᱟᱣ ᱵᱟᱨᱟ ᱟᱠᱟᱫᱟ ᱦᱳᱭᱥᱮ ᱾ ᱛᱟᱦᱞᱮ ᱟᱨ ᱱᱚᱣᱟ ᱛᱚᱨᱦᱚᱫ ᱵᱮᱞᱮ ᱫᱚ ᱵᱟᱞᱮ ᱡᱚᱢ ᱵᱟᱲᱟ ᱟᱠᱟᱫᱟ ᱾ ᱟᱨ ᱧᱟᱢ ᱦᱚᱸ ᱚᱱᱠᱟ ᱫᱚ ᱵᱟᱞᱮ ᱧᱟᱢ ᱟᱠᱟᱫᱟ ᱟ ᱦᱳᱭ ᱡᱩᱫᱤ ᱧᱟᱢ ᱟ ᱛᱟᱦᱞᱮ ᱡᱚᱠᱷᱚᱱ ᱟᱵᱤᱱ ᱵᱤᱱ ᱞᱟᱹᱭ ᱮᱫᱟ ᱡᱮ ᱚᱱᱛᱮ ᱠᱚ ᱡᱚᱢ ᱜᱮᱭᱟ ᱾ ᱛᱟᱦᱚᱞᱮ ᱟᱞᱮ ᱦᱚᱸ ᱡᱩᱫᱤ ᱞᱮ ᱧᱟᱢ ᱠᱷᱟᱱ ᱛᱟᱦᱞᱮ ᱡᱚᱢ ᱫᱚᱞᱮ ᱡᱚᱢᱟᱜ-ᱟ, ᱡᱚᱢ ᱠᱟᱛᱮᱫ ᱞᱮ ᱧᱮᱞᱟᱜ-ᱟ ᱪᱮᱫ ᱞᱮᱠᱟ ᱵᱩᱡᱷᱟᱹᱜ ᱟᱥᱮ ᱵᱟᱝ ᱾ ᱦᱳᱭᱥᱮ, ᱟᱫᱚ ᱛᱟᱦᱞᱮ ᱱᱚᱜ-ᱱᱟ ᱠᱚᱫᱚ ᱢᱟᱱᱮᱻ ᱡᱟᱦᱟᱸ ᱡᱮᱞ ᱠᱚᱫᱚ ᱜᱮ ᱵᱚᱞᱮ ᱡᱚᱢ ᱵᱟᱲᱟ ᱟᱠᱟᱫᱟ ᱚᱝᱠᱟ ᱤᱭᱟᱹ ᱠᱚᱫᱚ ᱵᱟᱝ, ᱦᱳᱭᱥᱮ ᱾
ᱟᱪᱪᱷᱟ ᱜᱚᱝᱠᱮ ᱟᱹᱰᱤ ᱱᱟᱯᱟᱭ, ᱛᱚᱵᱮ ᱜᱚᱝᱠᱮ ᱦᱚᱸᱜ-ᱚᱭ ᱛᱚᱵᱮ ᱜᱚᱝᱠᱮ ᱟᱯᱮ ᱫᱚ ᱦᱚᱜ-ᱚᱭ ᱞᱟᱫ ᱡᱮᱞ ᱠᱚ ᱨᱟᱯᱟᱜ ᱡᱮᱞ ᱠᱚ ᱡᱮᱢᱚᱱ ᱜᱩᱰᱩ ᱡᱤᱞ ᱞᱟᱜ ᱠᱟᱛᱮᱫ ᱜᱩᱰᱩ ᱡᱤᱞ ᱨᱟᱯᱟᱜ ᱠᱟᱛᱮᱫ ᱦᱳᱭᱥᱮ ᱾ ᱚᱱᱟ ᱥᱟᱶᱛᱮ ᱦᱟᱹᱠᱩ ᱨᱟᱯᱟᱜ ᱠᱟᱛᱮᱜ ᱠᱟᱴᱠᱚᱢ ᱨᱟᱯᱟᱜ ᱠᱟᱛᱮᱜ ᱡᱚᱢ ᱨᱟᱹᱥᱠᱟᱹᱜ ᱜᱮᱭᱟ ᱯᱮ ᱥᱮ ᱵᱟᱝ ᱟᱞᱮ ᱥᱮᱜ ᱫᱚ ᱡᱟᱹᱥᱛᱤ ᱠᱟᱭᱛᱮ ᱱᱤᱭᱟᱹ ᱡᱩᱫᱤ ᱡᱟᱹᱯᱩᱫ ᱫᱤᱱ ᱠᱟᱱᱟ ᱦᱳᱭᱥᱮ ᱾ ᱱᱤᱭᱟᱹ ᱡᱟᱹᱯᱩᱫ ᱫᱤᱱ ᱫᱚ ᱦᱟᱹᱠᱩ ᱞᱟᱜ ᱥᱮ ᱦᱟᱹᱠᱩ ᱨᱟᱯᱟᱜ ᱥᱮ ᱠᱟᱴᱠᱚᱢ ᱨᱟᱯᱟᱜ ᱠᱟᱛᱮᱫ ᱨᱤᱫ ᱡᱚᱢ ᱨᱮ ᱟᱹᱰᱤ ᱱᱟᱯᱟᱭ ᱵᱩᱡᱷᱩᱜ-ᱟ ᱾ ᱟᱨ ᱱᱚᱣᱟ ᱠᱟᱛᱷᱟ ᱫᱚᱵᱚᱱ ᱵᱟᱰᱟᱭ ᱜᱮᱭᱟ ᱥᱮ ᱡᱟᱹᱯᱩᱫ ᱫᱤᱱ ᱫᱚ ᱟᱵᱩ ᱠᱷᱮᱛ ᱵᱟᱹᱫᱽ ᱠᱚᱨᱮ ᱵᱚᱱ ᱠᱟᱹᱢᱤᱭᱟ ᱾ ᱚᱱᱟ ᱠᱟᱹᱢᱤ ᱛᱩᱞᱩᱡ ᱡᱟᱦᱟᱸ ᱞᱮᱠᱟᱱ ᱩᱛᱩ ᱜᱤ ᱛᱟᱦᱮᱸ ᱦᱚᱪᱚᱡ᱾ ᱠᱷᱮᱛ ᱵᱟᱹᱫᱽ ᱨᱮᱫᱚ ᱟᱹᱰᱤ ᱥᱤᱵᱮᱞ ᱜᱮᱭᱟ ᱡᱟᱦᱟᱸ ᱞᱮᱠᱟᱱ ᱫᱟᱠᱟ ᱩᱛᱩ ᱜᱮ᱾ ᱛᱚ ᱟᱵᱮᱱ ᱵᱮᱱ ᱡᱚᱢ ᱵᱟᱲᱟ ᱠᱟᱜ ᱠᱷᱮᱛ ᱵᱟᱹᱫᱽ ᱠᱚᱨᱮ, ᱚᱱᱠᱟ ᱦᱟᱹᱠᱩ ᱥᱤᱯᱤ ᱠᱟᱴᱠᱚᱢ ᱥᱤᱯᱤ᱾
ᱦᱳᱭ ᱦᱳᱭ ᱟᱫᱚ ᱱᱚᱣᱟ ᱠᱚᱫᱚ ᱜᱚᱝᱠᱮ ᱱᱚᱜᱼᱚᱭ ᱛᱚ ᱮ ᱮᱠᱷᱚᱱ ᱫᱚ ᱡᱟᱹᱯᱩᱫ ᱫᱤᱱ ᱛᱚ ᱟᱲᱮ ᱠᱚᱨᱮ ᱟᱨᱮ ᱠᱚᱨᱮ ᱡᱟᱦᱟᱸᱭ ᱜᱳᱰᱳ ᱠᱚᱠᱚ ᱛᱟᱸᱦᱮᱱ ᱜᱮᱭᱟ᱾ ᱚᱱᱟ ᱵᱷᱩᱜᱟᱹᱜ ᱠᱚᱨᱮ ᱫᱟᱜ ᱠᱚ ᱵᱚᱞᱚ ᱟᱠᱚ ᱠᱟᱱᱟ ᱥᱮ ᱩᱱᱠᱩ ᱫᱚᱠᱚ ᱫᱟᱹᱲ ᱩᱬᱳᱝ ᱠᱟᱱᱟ ᱩᱱᱠᱩ ᱜᱩᱰᱳ ᱠᱚᱫᱚᱞᱮ ᱥᱟᱵ ᱵᱟᱲᱟ ᱠᱚ ᱜᱮᱭᱟ ᱾ᱦᱳᱭ ᱥᱮ ᱩᱝᱠᱩ ᱥᱟᱵ ᱠᱚᱣᱟᱞᱮ ᱩᱱᱠᱩ ᱫᱚ, ᱢᱟᱱᱮ ᱵᱷᱟᱡᱟ ᱠᱟᱛᱮᱜ ᱦᱚᱸᱞᱮ ᱡᱚᱢ ᱠᱚᱜᱮᱭᱟ, ᱞᱟᱫ ᱠᱟᱛᱮᱷ ᱦᱚᱸᱞᱮ ᱡᱚᱢ ᱠᱚᱜᱮᱭᱟ᱾ ᱟ ᱫᱚ ᱱᱚᱝᱠᱟ ᱯᱤᱴᱷᱟᱹ ᱠᱚᱫᱚ ᱵᱟᱝ ᱚᱱᱠᱟ ᱫᱚ ᱯᱤᱴᱷᱟᱹ ᱠᱚᱫᱚ ᱵᱟᱝ ᱦᱳᱭ ᱠᱟᱱ ᱜᱮᱭᱟ᱾ ᱦᱳᱭ ᱥᱮ, ᱟᱫᱚ ᱚᱱᱟ ᱞᱟᱫ ᱠᱚ ᱵᱷᱟᱡᱟ ᱠᱚ ᱚᱱᱟ ᱠᱚᱜᱮ, ᱥᱤᱵᱤᱞ ᱵᱩᱡᱷᱟᱹᱜ ᱜᱮᱭᱟ᱾ ᱦᱳᱭ ᱟᱨ
ᱟᱫᱚ ᱜᱚᱝᱠᱮ ᱛᱚᱵᱮ ᱦᱚᱜᱚᱭ ᱯᱤᱴᱷᱟᱹ ᱠᱩ ᱯᱮ ᱡᱚᱢ ᱫᱚᱯᱮ ᱡᱚᱢ ᱜᱤᱭᱟ ᱚᱱᱟ ᱥᱟᱶᱛᱮ ᱡᱟᱦᱟᱸ ᱫᱚ, ᱨᱚᱠᱚᱡ ᱯᱤᱴᱷᱟᱹ ᱟᱨ ᱱᱚᱱᱛᱮ ᱦᱟᱹᱠᱩ ᱯᱤᱴᱷᱟ᱾ᱹ ᱦᱮᱸ ᱚᱱᱟ ᱠᱚᱫᱚᱢ ᱴᱨᱟᱭ ᱠᱟᱜᱼᱟ ᱥᱮ ᱵᱟᱝ ᱜᱚᱝᱠᱮ? ᱟᱞᱮ ᱥᱮᱫ ᱫᱚ ᱡᱟᱹᱥᱛᱤ ᱜᱤᱠᱚ ᱡᱚᱢᱟ ᱱᱤᱭᱟᱹ ᱡᱟᱹᱯᱩᱫ ᱨᱮ᱾ ᱱᱤᱭᱟᱹ ᱫᱚ ᱦᱟᱹᱠᱩ ᱨᱮᱭᱟᱜ ᱯᱟᱛᱲᱟ, ᱯᱤᱴᱷᱟᱹ ᱱᱚᱛᱮ ᱨᱚᱠᱚᱡ ᱨᱮᱭᱟᱜ ᱯᱟᱛᱲᱟ ᱯᱤ ᱴᱷᱟᱹ ᱟᱰᱤ ᱡᱟᱹᱥᱛᱤ ᱜᱮᱞᱮ ᱡᱚᱢᱟ ᱟᱞᱮ ᱫᱤᱥᱚᱢ ᱦᱚᱲ ᱛᱚ᱾ ᱟ ᱫᱚᱢᱮ ᱠᱚ ᱠᱩᱥᱤᱭᱟᱜᱼᱟ᱾ ᱪᱮᱫᱟᱜ ᱥᱮ ᱡᱟᱹᱯᱩᱫ ᱨᱮ ᱦᱟᱹᱠᱩ ᱠᱚᱦᱚᱸ ᱫᱚᱢᱮ ᱥᱮᱸᱫᱽᱨᱟ ᱠᱟᱛᱮᱜ ᱧᱟᱢ ᱠᱚ ᱦᱩᱭᱩᱜ ᱛᱟᱦᱮᱱᱟ᱾ ᱯᱩᱴᱤ ᱰᱷᱲᱠᱟᱹ ᱚᱝᱠᱟᱜᱮ ᱵᱷᱟᱡᱟ ᱠᱟᱛᱮᱡ ᱥᱮ ᱨᱚᱠᱚᱡ ᱵᱷᱟᱹᱡᱤ ᱠᱟᱛᱮᱫ ᱵᱮᱥ ᱴᱷᱤᱠ ᱩᱛᱩ ᱠᱟᱛᱮᱡ ᱦᱚᱞᱚᱝ ᱥᱟᱶᱛᱮ ᱢᱮᱥᱟ ᱠᱟᱛᱮᱡ ᱯᱟᱛᱲᱟ ᱯᱤᱴᱷᱟᱹ ᱛᱤᱭᱟᱨ᱾ ᱢᱟᱱᱮ ᱡᱚᱢ ᱛᱮᱦᱚ ᱟᱹᱰᱤ ᱨᱟᱹᱥᱠᱟᱹ ᱵᱩᱡᱩᱜ ᱛᱮᱦᱮᱱᱟ ᱟᱨ ᱥᱤᱵᱮᱞ ᱦᱚᱸ ᱥᱤᱵᱮᱞᱟ᱾ ᱛᱚ ᱟᱯᱮ ᱥᱮᱜ ᱫᱚ ᱱᱚᱝᱠᱟ ᱯᱮ ᱡᱚᱢ ᱛᱮᱦᱮᱱ ᱜᱮᱭᱟ ᱥᱮ ᱵᱟᱝ?
ᱟᱫᱚ ᱜᱚᱝᱠᱮ ᱡᱟᱦᱟᱸᱵᱤᱱ ᱞᱟᱹᱭ, ᱠᱮᱫᱟ ᱱᱚᱣᱟ ᱨᱚᱠᱚᱡ ᱯᱤᱴᱷᱟᱹ ᱥᱮ ᱦᱟᱹᱠᱩ ᱯᱤᱴᱷᱟᱹ ᱱᱚᱶᱟ ᱠᱚᱫᱚ ᱨᱚᱠᱚᱡ ᱯᱤᱴᱷᱟᱹ ᱦᱟᱹᱠᱳ ᱯᱤᱴᱷᱟᱹ ᱠᱚᱫᱚ ᱡᱚᱢ ᱠᱚᱫᱚ ᱵᱟᱝ ᱦᱳᱭ ᱠᱟᱱᱟ᱾ ᱦᱳᱭᱥᱮ ᱟᱨ ᱚᱱᱟ ᱠᱚᱫᱚ ᱢᱟᱱᱮ ᱮ ᱵᱟᱲᱟᱭ ᱜᱮ ᱵᱟᱞᱮ ᱵᱟᱲᱟᱭᱟ᱾ ᱟᱸᱡᱚᱢ ᱦᱚᱸ ᱵᱟᱞᱮ ᱟᱸᱡᱚᱢ ᱠᱟᱜᱼᱟ᱾ ᱱᱚᱣᱟ ᱟᱵᱤᱱ ᱵᱤᱱ ᱞᱟᱹᱭᱮᱫ ᱛᱮ ᱱᱚᱣᱟ ᱠᱚᱫᱚ ᱞᱤᱧ ᱟᱸᱡᱚᱢ ᱫᱟ ᱥᱮ ᱞᱤᱧ ᱵᱟᱲᱟᱭᱮᱫᱟ ᱦᱳᱭᱥᱮ᱾ ᱟᱫᱚ ᱚᱱᱟ ᱠᱚᱫᱚ ᱢᱟᱱᱮ ᱦᱟᱹᱠᱳ ᱯᱤᱴᱷᱟᱹ ᱥᱮ ᱨᱚᱠᱚᱡ ᱯᱤᱴᱷᱟᱹ ᱠᱚᱫᱚ ᱡᱚᱢ ᱫᱚ ᱵᱟᱝ ᱦᱳᱭ ᱠᱟᱱᱟ᱾ ᱟᱞᱮ ᱫᱚ ᱚᱱᱟ ᱦᱟᱹᱠᱳ ᱞᱟᱫ᱾ ᱥᱮ ᱦᱟᱹᱠᱳ ᱵᱷᱟᱡᱟ ᱜᱮᱞᱮ ᱡᱚᱢ ᱠᱟᱫᱟ, ᱥᱮ ᱦᱟᱹᱠᱳ ᱚᱱᱟ ᱵᱷᱟᱡᱟ ᱠᱟᱛᱮᱜ ᱢᱟᱱᱮ ᱵᱟᱴᱱᱟ ᱟᱛᱮᱜ ᱟᱸᱡᱮᱫ, ᱱᱚᱶᱟ ᱠᱚ ᱱᱚᱛᱮ ᱫᱚᱞᱮ ᱡᱚᱢ ᱠᱟᱫᱟ ᱨᱚᱠᱚᱡ ᱦᱚᱸ ᱚᱱᱠᱟ ᱞᱮ ᱞᱮᱴᱚ ᱵᱟᱲᱟ ᱠᱟᱜ ᱠᱚᱣᱟ ᱦᱳᱭᱥᱮ᱾ ᱟᱨ ᱦᱟᱹᱠᱳ ᱦᱟᱹᱠᱳ ᱡᱟᱸᱦᱟ ᱵᱚᱦᱚᱜ ᱠᱚ᱾ ᱟᱨᱠᱤ ᱡᱟᱸᱦᱟ ᱠᱟᱡ ᱢᱟᱨᱟᱝ ᱧᱚᱜ ᱦᱟᱹᱠᱳ ᱚᱱᱟ ᱵᱚᱦᱚᱜ ᱠᱚᱫᱚᱞᱮ ᱞᱮᱴᱚ ᱵᱟᱲᱟ ᱠᱟᱜ ᱜᱤᱭᱟ᱾ ᱟᱪᱪᱷᱟ ᱟᱫᱚ ᱡᱟᱦᱟᱸ ᱵᱤᱱ ᱞᱟᱹᱭᱫᱟ ᱯᱤᱴᱷᱟᱹ ᱠᱚ ᱦᱟᱹᱠᱳ ᱯᱤᱴᱷᱟᱹ ᱠᱚᱫᱚ ᱠᱳᱱᱳ ᱫᱤᱱ ᱢᱟᱱᱮ ᱟᱸᱡᱚᱢ ᱵᱟᱝ ᱦᱩᱭ ᱟᱠᱟᱱᱟ᱾ ᱟᱨ ᱚᱱᱠᱟ ᱡᱚᱢ ᱦᱚᱸ ᱵᱟᱝ ᱦᱩᱭ ᱠᱟᱱᱟ᱾ ᱟᱨ ᱪᱮᱫᱠᱟ ᱵᱩᱡᱷᱟ ᱚᱱᱟ ᱦᱚᱸ ᱵᱟᱹᱤᱧ ᱞᱟᱹᱭ ᱫᱟᱲᱮᱭᱟᱜ ᱠᱟᱱᱟ᱾
ᱦᱟᱹᱠᱩ ᱯᱤᱴᱷᱟᱹ ᱨᱚᱠᱚᱡ ᱯᱤᱴᱷᱟᱹ ᱫᱚ ᱡᱚᱢ ᱞᱟᱹᱠᱛᱤ ᱠᱟᱱᱟ᱾ ᱡᱚᱛᱚ ᱡᱤᱱᱤᱥ ᱜᱮ ᱟᱵᱚ ᱫᱚ ᱥᱟᱱᱛᱟᱲ ᱠᱟᱱᱟ ᱵᱚᱱ